ᱦᱮᱞᱳ
ᱦᱩᱸ ᱵᱚᱭᱦᱟ ᱡᱚᱦᱟᱨ ᱜᱮ
ᱦᱳᱭ ᱜᱚᱝᱠᱮ ᱡᱚᱦᱟᱨ ᱜᱮ
ᱦᱩᱸ ᱫᱤᱭᱮ ᱱᱟᱯᱟᱭ ᱵᱟᱲᱟ ᱜᱮᱛᱚ
ᱦᱮᱸ ᱱᱟᱯᱟᱭ ᱵᱟᱲᱟ ᱜᱮ ᱱᱚᱛᱮ ᱟᱞᱮ ᱫᱚ
ᱟᱪᱪᱷᱟ ᱟᱪᱪᱷᱟ ᱦᱳᱭ ᱟᱹᱞᱤᱧ ᱦᱚᱸ ᱱᱚᱝᱠᱟ ᱱᱟᱯᱟᱭ ᱵᱟᱲᱟ ᱜᱮ ᱟᱵᱮᱱ ᱛᱟᱦᱚᱞᱮ ᱪᱮᱫ ᱠᱚᱵᱮᱱ ᱪᱤᱠᱟᱹᱭᱟ
ᱮ ᱱᱤᱛᱚᱜ ᱫᱚ ᱟᱯᱟᱛᱚᱛᱚ ᱪᱮᱫᱜᱮ ᱪᱤᱠᱟ ᱫᱚ ᱵᱟᱝ ᱦᱩᱭᱩᱜ ᱠᱟᱱᱟ ᱥᱮᱛᱟᱜ ᱵᱮᱲᱟ ᱫᱚ ᱠᱟᱹᱴᱤᱡ ᱠᱟᱹᱢᱤ ᱠᱚ ᱪᱟᱞᱟᱣ ᱵᱟᱲᱟ ᱦᱩᱭ ᱟᱠᱟᱱ ᱛᱟᱦᱮᱱᱟ ᱟᱫᱚ ᱱᱤᱛᱚᱜ ᱫᱚ ᱚᱲᱟᱜ ᱨᱮᱜᱮ ᱡᱚᱢ ᱦᱮᱡ ᱦᱩᱭ ᱠᱟᱱᱟ ᱡᱚᱢ ᱵᱟᱲᱟ ᱠᱚ ᱦᱳᱭ ᱤᱱᱟᱹ ᱛᱟᱭᱚᱢ ᱦᱟᱸᱜ ᱟᱫᱚ ᱟᱨᱦᱚᱸ ᱠᱟᱹᱢᱤ ᱠᱚ ᱪᱟᱞᱟᱜ ᱦᱩᱭᱩᱜᱼᱟ ᱦᱟᱸᱜ ᱟᱲᱟᱭ ᱵᱟᱡᱮ ᱠᱚᱛᱮ
ᱚ ᱪᱮᱫ ᱱᱚᱝᱠᱟ ᱤᱭᱟᱹ ᱢᱟᱴ ᱠᱟᱹᱢᱤ ᱵᱮᱱ ᱥᱮᱱ ᱞᱮᱱᱟ ᱥᱮ ᱪᱮᱫ
ᱦᱮᱸ ᱦᱮᱸ ᱟᱫᱚ ᱢᱟᱴ ᱠᱟᱹᱢᱤ ᱜᱮ
ᱟᱪᱪᱷᱟ ᱟᱪᱪᱷᱟ
ᱟᱨ ᱟᱵᱮᱱ ᱫᱚ ᱱᱚᱱᱛᱮ ᱪᱮᱫ ᱵᱤᱱ ᱪᱮᱠᱟ ᱵᱟᱲᱟᱭ ᱮᱫᱟ
ᱚᱸᱭ ᱪᱮ ᱟ ᱟᱫᱚ ᱵᱟᱝ ᱪᱤᱠᱟᱹᱭ ᱫᱟ ᱚᱲᱟᱜ ᱠᱚᱨᱮ ᱜᱮ ᱢᱮᱱᱟᱜ ᱞᱤᱧᱟᱹ ᱟᱨᱠᱤ ᱫᱩᱲᱩᱵ ᱵᱟᱲᱟᱭ ᱠᱟᱱᱟ ᱞᱤᱧ ᱟᱫᱚ ᱦᱩᱲᱩ ᱠᱚᱢᱟ ᱦᱟᱸᱜ ᱮᱠᱷᱚᱱ ᱫᱚ ᱨᱚᱦᱚᱭ ᱫᱚ ᱢᱟᱱᱮ ᱟᱹᱣᱨᱤᱭᱟᱜ ᱛᱟᱹᱞᱤᱧᱟ ᱚᱱᱟ ᱛᱚᱞᱟ ᱠᱚ ᱜᱮ ᱚᱱᱟ ᱟᱹᱣᱨᱤ ᱦᱟᱨᱟᱜᱼᱟ ᱛᱚ ᱦᱟᱸ ᱦᱟᱸ
ᱦᱟ ᱟᱞᱮ ᱦᱚᱸ ᱜᱚᱝᱠᱮ ᱚᱱᱠᱟᱜᱮ ᱢᱟᱱᱮ ᱮᱠᱷᱚᱱ ᱫᱚ ᱪᱟᱨᱟ ᱠᱚ ᱜᱤᱰᱤ ᱵᱟᱲᱟ ᱦᱩᱭ ᱟᱠᱟᱱᱟ ᱥᱮᱨᱚᱠᱚᱢ ᱵᱟᱝ ᱦᱟᱨᱟᱣ ᱟᱠᱟᱱᱟ ᱟᱫᱚ ᱢᱤᱫ ᱫᱟᱢ ᱥᱤ ᱦᱩᱭ ᱞᱮᱱᱟ ᱛᱚ ᱟᱫᱚ ᱡᱟᱦᱟᱸ ᱠᱚ ᱞᱟᱹᱭ ᱟᱲᱮ ᱠᱚ ᱞᱟᱜ ᱛᱚ ᱠᱟᱹᱴᱤᱡ ᱚᱱᱟ ᱯᱚᱨᱮ ᱤᱭᱟᱹ ᱢᱟᱴ ᱥᱮᱫ ᱪᱟᱞᱟᱣ ᱵᱟᱲᱟ ᱦᱩᱭ ᱠᱟᱱ ᱛᱟᱸᱦᱮ ᱠᱟᱱᱟ᱾ ᱟᱫᱚ ᱳ ᱟᱫᱚ ᱛᱟᱦᱚᱞᱮ ᱪᱮ ᱤᱧ ᱞᱟᱹᱭᱟ?
ᱚᱸᱭ ᱛᱟᱦᱚᱞᱮ ᱦᱮᱸ ᱛᱟᱦᱚᱞᱮ ᱟᱵᱤᱱ ᱫᱚ ᱚᱱᱛᱮ ᱫᱚ ᱟᱵᱮᱱ ᱥᱮᱫ ᱫᱚ ᱵᱤᱨ ᱠᱚᱫᱚ ᱢᱮᱱᱟᱜᱼᱟ ᱥᱮ ᱵᱟᱹᱱᱩᱜᱼᱟ?
ᱟ ᱵᱤᱨ ᱫᱚ ᱢᱟᱱᱮ ᱟᱞᱮ ᱥᱩᱨ ᱥᱩᱯᱩᱨ ᱨᱮᱫᱚ ᱵᱟᱹᱱᱩᱜ ᱟᱠᱟᱫᱟ ᱟᱫᱚ ᱢᱮᱱᱠᱷᱟᱱ ᱟᱞᱮ ᱠᱷᱚᱱ ᱠᱟᱹᱴᱤᱡ ᱯᱷᱟᱨᱟᱠ ᱧᱚᱜ ᱨᱮ ᱮᱸ ᱢᱤᱫᱴᱟᱝ ᱵᱤᱨ ᱢᱮᱱᱟᱜ ᱟᱠᱟᱫᱮᱭᱟ᱾ ᱟᱫᱚ ᱚᱱᱟ ᱫᱚ ᱢᱟᱱᱮ ᱟᱞᱮ ᱮᱞᱟᱠᱟ ᱫᱚ ᱵᱟᱝ ᱯᱟᱣᱱᱟ ᱚᱱᱟ ᱫᱚ ᱠᱟᱹᱴᱤᱡ ᱵᱟᱨᱦᱮ ᱧᱚᱜ ᱯᱟᱲᱟᱜ ᱵᱟᱨᱦᱮ ᱥᱟᱹᱜᱤᱧ ᱧᱚᱜ ᱜᱮ᱾
ᱚᱸ᱾
ᱟᱨ ᱚᱱᱟ ᱠᱷᱚᱡ ᱦᱚ ᱥᱩᱨ ᱨᱮᱫᱚ ᱠᱳᱱᱳ ᱵᱤᱨ ᱫᱚ ᱵᱟᱹᱪᱩᱜ ᱟᱠᱟᱫᱟ ᱚᱱᱛᱮ ᱟᱞᱮ ᱥᱮᱡ᱾
ᱚᱸ ᱛᱟᱦᱚᱞᱮ ᱟᱵᱤᱱ ᱫᱚ ᱵᱚᱞᱮ ᱩᱫ ᱦᱚᱞᱟᱝ ᱠᱚᱫᱚ ᱵᱮᱱ ᱢᱟᱱᱮ ᱮᱸ ᱚᱲᱟᱜ ᱦᱚᱲ ᱱᱚᱝᱠᱟ ᱩᱫ ᱦᱟᱞᱟᱝ ᱠᱚᱫᱚ ᱥᱮᱱ ᱵᱟᱲᱟ ᱠᱟᱱᱟ ᱜᱮᱭᱟ ᱥᱮ ᱵᱟᱝ?
ᱮᱸ ᱢᱟᱱᱮ ᱪᱟᱞᱟᱣ ᱫᱚ ᱪᱟᱞᱟᱜ ᱜᱮᱭᱟ ᱠᱚ ᱟᱫᱚ ᱚᱱᱠᱟ ᱜᱤ᱾ ᱮ ᱜᱟᱹᱰᱤ ᱠᱚᱛᱮ ᱢᱟᱱᱮ ᱵᱟᱭᱤᱠ ᱠᱚᱛᱮ᱾
ᱟᱫᱟ ᱟᱫᱟ ᱟᱪ
ᱚᱲᱟᱜ ᱨᱮᱱ ᱦᱚᱲ ᱡᱩᱫᱤ ᱪᱟᱞᱟᱜ ᱠᱷᱟᱡ ᱫᱚ ᱟᱫᱚ ᱮᱥᱠᱟᱨ ᱫᱚ ᱵᱟᱠᱚ ᱪᱟᱞᱟᱜ ᱜᱮᱭᱟ ᱛᱚ ᱜᱚ ᱦᱚᱲ ᱠᱚᱫᱚ ᱚᱱᱠᱟ ᱵᱟᱝ ᱦᱩᱭᱩᱜ᱾
ᱦᱩᱸ᱾
ᱟᱨ ᱟᱯᱮ ᱥᱮᱫ ᱫᱚ ᱚᱱᱛᱮ ᱡᱮ ᱚᱠᱟᱮ ᱞᱮᱠᱟ᱾
ᱱᱚᱱᱛᱮ ᱫᱚ ᱟᱫᱚ ᱚᱠᱟ ᱞᱮᱠᱟᱞᱤᱧ ᱞᱟᱹᱭᱟ ᱚᱜᱼᱚᱭ᱾ ᱦᱮᱸ ᱵᱤᱨᱼᱵᱩᱨᱩ ᱠᱚᱫᱚ ᱵᱚᱞᱛᱮ ᱫᱚ ᱵᱤᱨ ᱠᱚᱫᱚ ᱦᱟᱸᱜ ᱥᱩᱨ ᱫᱚ ᱥᱩᱨ ᱧᱚᱜ ᱜᱮᱛᱟ ᱞᱤᱧᱟᱹ᱾ ᱟᱫᱚ ᱚ-ᱚ-ᱚᱱᱟ ᱜᱤ ᱦᱚᱜᱼᱚᱭ ᱦᱟᱸᱜ ᱰᱟᱝᱜᱨᱤ ᱜᱩᱯᱤ ᱠᱚᱦᱚᱸ ᱞᱤᱧ ᱮ ᱢᱮᱨᱚᱢ ᱠᱚᱞᱤᱧ ᱤᱫᱤᱞ ᱞᱮᱫ ᱠᱚᱣᱟ ᱵᱤᱨ ᱥᱮᱜ ᱜᱮ ᱫᱟᱬᱟᱱ ᱠᱚ, ᱟᱹᱛᱤᱧ ᱠᱚ᱾ ᱛᱚ ᱚᱱᱟᱜᱮ ᱦᱚᱜ ᱚᱭ ᱮᱱᱛᱚᱜ ᱟᱹᱜᱩ ᱠᱟᱛᱮᱜ ᱦᱟᱸᱜ ᱚ-ᱚ-ᱚᱞᱜ ᱯᱟᱲᱦᱟᱜ ᱜᱮᱧ ᱫᱩᱲᱩᱵ ᱵᱟᱲᱟᱭ ᱠᱟᱱᱟ᱾
ᱟᱪᱪᱟᱼᱪᱷᱟ, ᱟᱵᱚ ᱟ ᱛᱟᱦᱚᱞᱮ ᱢᱮᱨᱟᱢ ᱰᱟᱝᱜᱨᱤ ᱠᱚᱫᱚ ᱢᱮᱱᱟᱜ ᱠᱟᱜ ᱠᱚ ᱜᱮᱭᱟ ᱛᱟᱦᱚᱞᱮ ᱵᱟᱝ?
ᱦᱳᱭ ᱦᱳᱭ ᱢᱮᱨᱚᱢ ᱰᱟᱝᱜᱨᱤ ᱠᱚᱫᱚ ᱢᱮᱱᱟᱜ ᱠᱚᱜᱮᱭᱟ, ᱟᱥᱚᱞᱮ ᱢᱮᱨᱚᱢ ᱰᱟᱝᱜᱨᱤ ᱠᱚ ᱫᱚ ᱦᱟᱸᱜ ᱱᱚᱣᱟ ᱠᱚᱫᱚ ᱟᱹᱞᱤᱧᱟᱜ ᱯᱟᱴ ᱴᱟᱭᱤᱢ ᱵᱚᱞᱮ ᱪᱮᱜᱠᱟᱱ ᱞᱟᱹᱭᱟ ᱱᱚᱣᱟ ᱠᱚᱫᱚ ᱟᱞᱤᱧ ᱫᱚ ᱢᱟᱱᱮ ᱟᱨ ᱢᱟᱱᱮ ᱛᱟᱦᱮᱱ ᱜᱮ ᱛᱟᱞᱮᱭᱟ ᱨᱮᱜᱩᱞᱟᱨ ᱩᱱᱠᱩ ᱫᱚ ᱛᱟᱦᱮᱱ ᱜᱮ ᱛᱟᱞᱤᱧᱟ ᱠᱚ ᱥᱟᱶᱛᱮ ᱚᱱᱟ ᱢᱟᱴ ᱨᱮᱱᱟᱜ ᱠᱟᱹᱢᱤ ᱠᱚᱞᱤᱧ ᱠᱚᱨᱟᱣ ᱜᱮᱭᱟ᱾
ᱟᱪᱪᱷᱟ ᱟᱪᱟ ᱪᱟ ᱟ ᱟᱹᱰᱤ ᱟᱹᱰᱤ ᱵᱷᱟᱹᱜᱤ ᱛᱟᱦᱚᱞᱮ᱾
ᱩᱸ᱾ ᱦᱮᱸ ᱟᱫᱚ ᱟᱹᱵᱤᱱ ᱜᱮ ᱞᱟᱹᱭ ᱵᱮᱱ ᱟᱹᱵᱤᱱ ᱫᱚ ᱰᱟ ᱢᱮᱨᱚᱢ ᱰᱟᱝᱜᱨᱤ ᱠᱚ ᱵᱤᱱ ᱫᱚᱦᱚ ᱠᱚᱜᱮᱭᱟ ᱥᱮ ᱵᱟᱝ?
ᱵᱟ ᱵᱟ ᱟᱸ ᱱᱚᱸᱰᱮ ᱟᱞᱮ ᱨᱮᱱ ᱫᱚ ᱢᱮᱨᱚᱢ ᱜᱟᱝᱜᱨᱤ ᱠᱚᱫᱚ ᱵᱟᱹᱪᱩᱜ ᱠᱟᱫ ᱠᱚᱣᱟ᱾ ᱟᱸ ᱚᱲᱟ ᱵᱟᱠᱚ ᱥᱮᱱᱚᱜ ᱜᱮᱭᱟ ᱟᱫᱚ ᱚᱱᱟ ᱠᱷᱟᱹᱛᱤᱨ ᱢᱮᱨᱚᱢ ᱰᱟᱹᱝᱨᱤ ᱫᱚ ᱛᱟᱦᱮᱸ ᱠᱟᱱ ᱛᱟᱞᱮᱭᱟ ᱠᱚ ᱢᱤᱫ ᱴᱟᱭᱤᱢ ᱨᱮ᱾ ᱢᱮᱨᱚᱢ ᱠᱚ ᱛᱟᱦᱮᱱ ᱛᱟᱞᱮᱭ ᱠᱚ ᱟᱫᱚ ᱩᱱᱠᱩ ᱫᱚ ᱮᱠᱷᱚᱱ ᱫᱚ ᱵᱟᱹᱱᱩᱜ ᱟᱠᱟᱫᱟ ᱛᱟᱦᱚᱞᱮ ᱮᱠᱷᱚᱱ ᱫᱚ᱾
ᱢᱤᱫᱴᱮᱱ ᱫᱚ ᱩᱱᱤ ᱵᱩᱰᱤᱭ ᱛᱟᱦᱮᱸ ᱩᱱᱤ ᱵᱩᱰᱤᱭ ᱜᱩᱯᱤ ᱵᱟᱲᱟᱭᱮᱫ ᱠᱚ ᱛᱟᱦᱮᱸ ᱠᱟᱱᱟᱭ ᱟᱫᱚ ᱮᱠᱷᱚᱱ ᱫᱚ ᱵᱚᱭᱚᱥ ᱦᱚᱸ ᱦᱩᱭ ᱠᱟᱱ ᱛᱟᱭᱟ ᱛᱚ ᱚᱱᱟ ᱠᱷᱟᱹᱛᱤᱨ ᱛᱮ᱾ ᱠᱤᱪᱷᱩ ᱫᱤᱱ ᱜᱮ ᱦᱩᱭᱱᱟ ᱡᱷᱚᱛᱚ ᱟᱹᱠᱷᱨᱤᱧ ᱵᱟᱲᱟ ᱦᱩᱭ ᱠᱟᱱᱟ ᱟᱫᱚ ᱮᱠᱷᱚᱱ ᱫᱚ ᱯᱷᱟᱠᱟ ᱭᱮᱭᱟ ᱠᱷᱟᱱ ᱫᱚ ᱥᱮᱨᱚᱠᱚᱢ᱾ ᱩᱱᱠᱩ ᱫᱚ ᱞᱤᱠᱩ ᱠᱷᱟᱡ ᱫᱚ ᱢᱤᱫ ᱦᱚᱲ ᱫᱚ ᱞᱟᱜᱟᱜ ᱜᱮᱭᱟ ᱛᱚ, ᱦᱮᱸᱥᱮ?
ᱦᱮᱸ ᱦᱮᱸ ᱢᱤᱫ ᱦᱚᱲ ᱞᱟᱜᱟᱜ ᱜᱮᱭᱟ ᱦᱳᱭ ᱟᱨ ᱰᱟᱺᱝᱨᱤ ᱢᱮᱨᱚᱢ ᱜᱩᱯᱤ ᱫᱚ ᱮᱠᱟᱞ ᱪᱮ ᱵᱮᱥᱤ ᱫᱚ ᱚᱱᱟ ᱪᱟᱥ ᱵᱟᱥ ᱴᱟᱭᱤᱢ ᱜᱮ ᱠᱟᱹᱴᱤᱡ ᱫᱚ ᱢᱟᱱᱮ ᱤᱭᱟᱹ ᱧᱚᱜ ᱜᱮᱭᱟ ᱟ ᱢᱟᱱᱮ ᱪᱮᱜᱠᱟ ᱞᱤᱧ ᱞᱟᱹᱭᱟ ᱚᱱᱠᱟ ᱡᱚ ᱡᱚᱴᱤᱞ ᱧᱚᱜ ᱜᱮᱭᱟ ᱟᱨ ᱚᱱᱟ ᱡᱟᱸᱦᱟ ᱡᱮᱢᱚᱱ ᱫᱟᱜ ᱡᱟᱹᱯᱩᱫ ᱫᱤᱱ ᱩᱱᱜᱤ ᱟᱹᱰᱤ ᱡᱚᱴᱤᱞ ᱧᱚᱜ ᱜᱮᱭᱟ ᱟᱥᱮ ᱥᱤᱛᱩᱝ ᱫᱤᱱ ᱢᱟᱞᱮ ᱨᱤᱯᱤ ᱫᱚ ᱮ ᱰᱟᱹᱝᱨᱤ ᱪᱟᱥ ᱠᱚᱛᱮ ᱫᱚ ᱱᱚᱣᱟ ᱫᱚ ᱟᱹᱰᱤ ᱡᱚᱴᱤᱞ ᱫᱚ ᱡᱚᱴᱤᱞ ᱠᱟᱹᱢᱤ ᱠᱟᱱ ᱜᱮᱭᱟ, ᱟᱫᱚ ᱚᱱᱟ ᱫᱚ ᱦᱮᱯᱟᱡᱚᱛ ᱨᱮᱱᱟᱜ ᱠᱟᱹᱢᱤ ᱠᱟᱱᱟ ᱪᱤᱜᱠᱟ ᱵᱮᱱ ᱦᱮᱯᱟᱡᱚᱛ ᱠᱚᱣᱟ ᱚᱱᱠᱟ ᱠᱚ ᱦᱟᱨᱟ ᱵᱩᱨᱩᱜ ᱟᱠᱚ ᱰᱟᱝᱨᱤ ᱦᱚᱸ ᱵᱟᱠᱷᱟᱱ ᱫᱚ ᱦᱟᱸᱜ ᱩᱱᱠᱩ ᱧᱮᱞ ᱠᱚᱵᱮᱱ ᱦᱮᱸ ᱫᱤᱠᱳ ᱛᱚ ᱧᱮᱞᱵᱮᱱ ᱪᱮᱜᱠᱟ ᱡᱮᱱᱴᱮ ᱡᱮᱱᱴᱮ ᱠᱚ ᱚᱱᱠᱟ ᱠᱚ ᱦᱩᱭᱩᱜ ᱜᱮᱭᱟ᱾
ᱦᱮᱸ, ᱟᱨ ᱰᱟᱝᱨᱤ ᱤᱭᱟᱹ ᱪᱮᱫ ᱞᱮᱠᱟ ᱩᱱᱠᱩ ᱵᱟᱠᱚ ᱞᱟᱹᱭᱟ ᱦᱟᱱᱛᱮ ᱴᱟᱺᱰᱤ ᱥᱮᱫ ᱨᱮᱠᱩ ᱛᱚᱞᱴᱚ ᱠᱟᱠᱩ ᱨᱮᱦᱚᱸ ᱠᱚ ᱛᱟᱯᱮᱥ ᱠᱚ ᱟᱹᱛᱤᱧᱟ ᱠᱚ ᱦᱮᱸᱥᱮ
ᱦᱩᱸ ᱦᱩᱸ ᱟᱫᱚ ᱚᱱᱠᱟ ᱫᱚ ᱦᱮᱸ ᱛᱚᱞ ᱰᱟᱝᱨᱤ ᱫᱚ ᱟᱫᱚ ᱞᱟᱹᱭ ᱟᱵᱮᱱ ᱜᱤᱧ ᱛᱚᱞ ᱰᱟᱝᱨᱤ ᱫᱚ ᱪᱮᱫᱠᱟ ᱦᱮᱸ ᱛᱚᱞ ᱠᱟᱭᱟᱵᱮᱱ ᱴᱷᱤᱠ ᱜᱮᱭᱟ ᱦᱟᱸᱜ ᱟᱛᱤᱧ ᱫᱚ ᱟᱛᱤᱧᱟᱭ ᱠᱤᱱᱛᱩ ᱟᱭᱟᱜ ᱞᱟᱡ ᱯᱮᱨᱮᱡ ᱫᱚ ᱟᱹᱛᱤᱧ ᱫᱚ ᱵᱟᱝ ᱦᱩᱭᱩᱜ ᱛᱟᱭᱟ ᱛᱚ ᱟᱨ ᱚᱸᱰᱮ ᱡᱟᱸᱦᱟ ᱨᱮᱵᱮᱱ ᱛᱚᱞᱮᱭᱟ ᱦᱳᱭ ᱡᱟᱦᱟᱸ ᱨᱮᱵᱮᱱ ᱛᱚᱞᱮᱭᱟ ᱚᱸᱰᱮᱱᱟᱜ ᱢᱟ ᱦᱟᱸᱜ ᱫᱚ ᱢᱤᱫ ᱴᱷᱮᱱᱟᱜ ᱜᱷᱟᱥ ᱫᱚ ᱪᱮᱫᱠᱟ ᱡᱚᱢᱟᱭ ᱦᱟᱸᱰᱮ ᱱᱟᱰᱮ ᱠᱷᱟᱱ ᱫᱚ ᱟᱰᱤ ᱨᱚᱠᱚᱢ ᱜᱷᱟᱥᱮ ᱡᱚᱢᱟ ᱥᱟᱠᱟᱢ ᱡᱚᱢᱟ ᱟᱨᱦᱚᱸ ᱟᱰᱤ ᱠᱤᱪᱷᱩ ᱪᱮᱫ ᱠᱚ ᱡᱚᱢ ᱜᱮᱭᱟ ᱠᱚ ᱰᱟᱝᱨᱤ ᱚᱱᱟ ᱠᱚᱠᱚ ᱡᱚᱢ ᱜᱮᱭᱟ ᱠᱚ ᱟᱨ ᱢᱤᱫᱴᱷᱮᱱ ᱵᱮᱱ ᱛᱚᱞ ᱠᱮᱭᱟ ᱥᱮ ᱪᱮᱫ ᱚᱱᱟ ᱫᱚ ᱵᱟᱹᱲᱤᱡ ᱦᱩᱭᱩᱜ ᱠᱟᱱᱟ ᱥᱮ ᱵᱟᱹᱲᱤᱡ ᱵᱚᱞᱛᱮ ᱪᱤᱜᱠᱟ ᱟᱫᱚ ᱰᱟᱹᱝᱨᱤ ᱥᱮᱨᱚᱠᱚᱢ ᱢᱟᱱᱮ ᱦᱚᱲᱢᱚ ᱠᱚ ᱵᱟᱝ ᱤᱭᱟᱹᱜ ᱛᱟᱭᱟ
ᱟᱪᱪᱷᱟ ᱵᱟ ᱱᱚᱝᱠᱟ ᱫᱚ ᱦᱳᱭᱳᱜ ᱜᱮᱭᱟ ᱡᱮ ᱡᱟᱦᱟᱸ ᱦᱚᱭᱛᱚ ᱚᱲᱟᱜ ᱨᱮᱱ ᱦᱚᱲ ᱵᱟᱪᱩᱜ ᱟᱠᱟᱫ ᱠᱚᱣᱟ ᱦᱮᱸ ᱮᱵᱟᱨ ᱥᱮᱛᱟᱜ ᱵᱮᱲᱟ ᱪᱷᱟᱲᱟᱣ ᱨᱮᱱᱟᱜ ᱦᱩᱠᱩᱢ ᱛᱮ ᱛᱚᱞ ᱴᱩ ᱠᱟᱫᱮᱭᱟᱭ ᱮᱵᱟᱨ ᱫᱩᱯᱩᱨ ᱫᱤᱠᱮ ᱵᱮᱱ ᱦᱮᱡ ᱮᱱᱟ ᱱᱮ ᱦᱚᱲ ᱠᱟᱹᱢᱤ ᱠᱷᱚᱱ ᱩᱱ ᱥᱚᱢᱚᱭ ᱟᱨᱚ ᱫᱤᱱ ᱪᱟᱞᱟᱣ ᱠᱟᱛᱮ ᱛᱚᱠᱷᱚᱱ ᱚᱱᱟ ᱥᱚᱨᱟᱣ ᱠᱟᱛᱮ ᱱᱟᱥᱮ ᱱᱟᱜ ᱮᱴᱟᱜ ᱡᱟᱭᱜᱟ ᱨᱮᱵᱤᱱ ᱛᱚᱞ ᱠᱮᱫᱮᱭᱟ ᱱᱤᱝᱠᱟᱹ ᱠᱟᱛᱮ ᱠᱟᱹᱴᱤᱡ ᱦᱩᱭᱩᱜ ᱜᱮᱭᱟ ᱢᱟᱱᱮ ᱱᱚᱝᱠᱟᱱ ᱱᱚᱝᱠᱟᱱ ᱡᱟᱭᱜᱟ ᱨᱮ ᱧᱮᱞ ᱵᱟᱲᱟᱣ ᱟᱞᱮ ᱨᱮᱱ ᱫᱚ ᱵᱟᱪᱩᱜ ᱠᱟᱜ ᱠᱚᱛᱟ ᱞᱮᱭᱟ ᱛᱚ ᱡᱟᱸᱦᱟᱸᱭ ᱢᱤᱫᱴᱮᱱ ᱜᱟᱛᱮ ᱢᱮᱱᱟᱭ ᱛᱟᱭᱫᱚ ᱩᱱᱤ ᱚᱱᱠᱟᱭ ᱠᱚᱨᱟᱣ ᱜᱮᱭᱟ ᱟᱫᱚ ᱚᱱᱟᱜᱮ ᱟᱹᱰᱤ ᱞᱤᱧ ᱞᱟᱹᱭ ᱟᱵᱮᱱ ᱠᱟᱱᱟ ᱟᱫᱚ ᱱᱤᱡᱮᱨ ᱦᱚᱸᱛᱚ ᱵᱟᱹᱪᱩᱜ ᱜᱚᱫᱟ ᱥᱮ ᱥᱮᱨᱚᱠᱚᱢ ᱠᱚᱱᱚ ᱚᱵᱤᱜᱜᱚᱛᱟ ᱫᱚ ᱵᱟᱪᱩᱜ ᱠᱟᱫᱟ ᱩᱱᱠᱩ ᱩᱱᱠᱩ ᱤᱫᱤ ᱠᱟᱛᱮᱫ ᱫᱚ
ᱚ ᱦᱮᱸ ᱡᱟᱸᱦᱟᱸ ᱵᱮᱱ ᱞᱟᱹᱭᱟ ᱴᱷᱤᱠ ᱜᱮᱵᱮᱱ ᱞᱟᱹᱭᱫᱟ ᱟᱫᱚ ᱦᱟᱸᱜ ᱪᱮᱫ ᱵᱤᱱ ᱞᱟᱹᱭᱟ ᱚᱱᱠᱟ ᱢᱤᱫ ᱮᱵᱟᱨ ᱰᱟᱝᱨᱤ ᱫᱚᱢᱟ ᱴᱷᱤᱠ ᱜᱮᱭᱟ ᱟᱫᱚ ᱱᱚᱝᱠᱟ ᱯᱟᱞᱯᱟᱞ ᱰᱟᱝᱨᱤ ᱡᱩᱫᱤ ᱠᱩ ᱛᱟᱦᱮᱱᱟᱠᱩ ᱩᱱᱠᱩ ᱛᱚ ᱟᱨ ᱱᱚᱝᱠᱟ ᱡᱚᱲᱟ ᱟᱸᱫᱫᱟ ᱪᱮ ᱫᱚ ᱵᱟᱝ ᱦᱩᱭᱩᱜᱼᱟ ᱥᱮ ᱦᱚᱭ ᱦᱚᱭ ᱚᱱᱟ ᱜᱮᱞᱤᱧ ᱞᱟᱹᱭ ᱚᱪᱚᱭᱮᱫᱟ ᱟᱫᱚ ᱦᱟᱸᱜ ᱛᱟᱦᱞᱮ ᱟᱻ ᱱᱚᱝᱠᱟ ᱛᱟᱞᱦᱮ ᱟᱵᱮᱱ ᱫᱚ ᱦᱮᱸ ᱞᱟᱹᱭ ᱵᱮᱱ
ᱞᱟᱹᱭ ᱵᱮᱱ ᱞᱟᱹᱭ ᱵᱮᱱ
ᱦᱮᱸ ᱚᱱᱠᱟ ᱛᱟᱦᱞᱮ ᱟᱵᱤᱱ ᱥᱮᱫ ᱫᱚ ᱯᱟᱛᱟ ᱴᱟᱸᱰᱤ ᱠᱚᱫᱚ ᱦᱩᱭᱩᱜ ᱜᱮᱭᱟ ᱥᱮ ᱵᱟᱝ
ᱟᱨ ᱦᱮᱸ ᱦᱩᱭ ᱫᱚ ᱦᱩᱭᱩᱜ ᱜᱮᱭᱟ ᱟᱫᱚ ᱟᱯᱱᱟᱨ ᱦᱚᱲ ᱫᱚ ᱪᱟᱞᱟᱣ ᱠᱚᱫᱚ ᱵᱟᱝ ᱦᱩᱭᱩᱜ ᱭᱟ ᱟ ᱫᱚ
ᱚᱻ ᱟᱪᱪᱷᱟ ᱟᱪᱪᱷᱟ ᱛᱟᱦᱞᱮ ᱱᱤᱛᱚᱜ ᱫᱚ ᱟᱵᱮᱱ ᱫᱚ ᱠᱟ ᱯᱟᱲᱦᱟᱜ ᱠᱟᱱᱟᱵᱤᱱ ᱥᱮ ᱱᱤᱛᱳᱜ ᱫᱚ ᱦᱟᱸᱜ ᱚᱲᱟᱜ ᱠᱚᱵᱮᱱ
ᱵᱟ ᱵᱟ ᱮᱠᱷᱚᱱ ᱫᱚ ᱜᱷᱟᱸᱨᱚᱧᱡ ᱪᱤᱱᱛᱟᱹ ᱠᱚ ᱟᱣᱨᱤ ᱦᱟᱛᱟᱣᱟᱞᱤᱧ ᱟᱯᱟᱛᱚᱛᱚ ᱮᱠᱷᱚᱱ ᱫᱚ ᱯᱟᱲᱦᱟᱜ ᱚᱞᱚᱜ ᱯᱟᱲᱦᱟᱜ ᱠᱚᱜᱤ ᱪᱟᱞᱩᱜ ᱠᱟᱱᱟ
ᱚ ᱟᱪᱪᱷᱟ ᱟᱪᱪᱷᱟ ᱛᱚᱵᱮ ᱛᱟᱦᱞᱮ ᱚ ᱛᱟᱦᱞᱮ ᱠᱚᱞᱮᱡᱽ ᱥᱴᱩᱰᱮᱱᱴ ᱚ ᱛᱟᱦᱞᱮ ᱠᱚ ᱚᱠᱟᱴᱟᱜ ᱤᱭᱟᱨ ᱨᱮᱱ ᱠᱟᱱᱟᱵᱤᱱ
ᱮᱠᱷᱚᱱ ᱫᱚ ᱯᱷᱟᱭᱱᱟᱞ ᱤᱭᱟᱨᱮ ᱪᱟᱞᱟᱜ ᱠᱟᱱ ᱛᱟᱹᱞᱤᱧᱟ
ᱦᱮᱸ
ᱯᱷᱟᱭᱱᱟᱞ ᱤᱭᱟᱨ ᱪᱟᱞᱟᱜ ᱠᱟᱱ ᱛᱟᱞᱤᱧᱟ
ᱛᱟᱦᱞᱮ ᱟᱵᱤᱱ ᱫᱚ ᱱᱤᱛᱚᱜ ᱫᱚ ᱚᱲᱟᱜ ᱠᱚᱨᱮ ᱜᱮ ᱢᱮᱱᱟᱜ ᱵᱮᱱᱟ ᱥᱮ ᱱᱚᱝᱠᱟ ᱢᱮᱥ ᱥᱮ ᱦᱳᱥᱴᱮᱞ ᱠᱚᱨᱮ
ᱵᱟ ᱵᱟ ᱜᱚᱝᱠᱮ ᱚᱲᱟᱜ ᱠᱷᱚᱱᱜᱤ ᱚᱱᱟ ᱢᱮᱥ ᱠᱚᱫᱚ ᱵᱟᱝᱟ ᱦᱮᱸ ᱥᱩᱨ ᱜᱮᱭᱟ ᱴᱮᱨᱮᱹᱱ ᱛᱮ ᱪᱟᱞᱟᱣ ᱦᱤᱡᱩᱜ ᱦᱩᱭᱩᱜ ᱜᱮᱭᱟ
ᱟᱪᱪᱷᱟ ᱟᱪᱪᱷᱟ
ᱴᱨᱮᱱ ᱛᱮ ᱵᱮᱥᱤᱜ ᱟ ᱟᱫᱷᱟ ᱜᱷᱚᱱᱴᱟ ᱨᱟᱥᱛᱟ ᱦᱩᱭᱩᱜ ᱟ
ᱚᱸ ᱟᱪᱪᱷᱟ
ᱟᱨ ᱟᱵᱮᱱ ᱫᱚ ᱚᱠᱟ ᱞᱮᱠᱟ ᱚᱞᱚ ᱯᱟᱲᱦᱟ ᱠᱚᱫᱚ ᱥᱟᱹᱛ ᱵᱟᱲᱟ ᱦᱩᱭ ᱟᱠᱟᱱᱟ
ᱵᱟ ᱵᱟ ᱚᱞᱚᱜ ᱯᱟᱲᱟᱜ ᱫᱚ ᱥᱟᱹᱛ ᱵᱟᱲᱟ ᱫᱚ ᱟᱣᱤᱭᱟ ᱪᱟᱹᱩ ᱠᱟᱱ ᱜᱮᱭᱟ ᱟᱹᱞᱤᱧ ᱫᱚ ᱟᱵᱱ ᱡᱮᱞᱳ ᱯᱷᱟᱭᱱᱮᱞ ᱤᱭᱟᱨ ᱠᱟᱱᱟ ᱵᱮᱱ ᱞᱟᱹᱭ ᱠᱮᱫ ᱡᱮᱢᱮᱱ ᱟᱹᱞᱤᱧᱟᱜ ᱦᱚᱸ ᱱᱚᱝᱠᱟ ᱜᱮ ᱪᱟᱞᱟᱜ ᱠᱟᱱ ᱛᱟᱹᱞᱤᱧ ᱯᱷᱟᱥᱴ ᱤᱭᱟᱨ ᱠᱟᱱ ᱛᱟᱹᱤᱧ ᱱᱤᱭᱟᱹ ᱫᱚ ᱟᱫᱚ ᱚᱱᱟ ᱤᱫᱤ ᱟᱵᱮᱱ ᱫᱚ ᱯᱷᱟᱭᱱᱮᱞ ᱤᱭᱟᱨ ᱟᱠᱟᱱ ᱛᱟᱵᱤᱱᱟ ᱛᱟᱦᱚᱞᱮ ᱟᱵᱤᱱ ᱢᱤᱫ ᱵᱟᱨ ᱠᱟᱛᱷᱟ ᱞᱟᱹᱭ ᱵᱟᱲᱟ ᱞᱱᱟᱞᱤᱧ ᱵᱮᱱ ᱱᱚᱣᱟ ᱡᱟᱦᱟᱸ ᱠᱚᱞᱮᱡᱽ ᱞᱟᱭᱤᱯᱷ ᱢᱟᱜ ᱫᱚ ᱪᱤᱠᱟ ᱪᱤᱫᱠᱟ ᱠᱟᱛᱮ ᱢᱟᱱᱮ ᱵᱮᱥᱤᱨ ᱵᱷᱟᱜᱽ ᱠᱟᱴᱟᱜ ᱜᱮᱛᱟ ᱠᱚᱣᱟ ᱟᱵᱤᱱᱟᱜ ᱪᱤᱠᱟᱛᱮ ᱠᱟᱴᱟᱣ ᱠᱟᱱ ᱛᱟᱵᱮᱱᱟ ᱚᱱᱟᱱᱟᱜᱞᱤ ᱞᱟᱹᱭᱟᱞᱤᱧ ᱵᱮᱱ
ᱟᱪᱪᱷᱟ ᱚᱠᱟᱴᱟᱜ ᱫᱚ ᱢᱟᱱᱮ ᱪᱮᱫ ᱞᱮᱠᱟ ᱮᱠᱷᱮᱱ ᱥᱮᱢᱤᱥᱴᱟᱨ ᱮᱠᱷᱚᱱᱚ ᱥᱮᱢᱤᱥᱴᱟᱨ ᱦᱩᱭᱩᱜᱼᱟ ᱯᱚᱨᱤᱠᱠᱷᱟ ᱴᱷᱤᱠ ᱜᱮᱭᱟ
ᱮᱵᱟᱨ ᱪᱮᱜᱠᱟᱧ ᱞᱟᱹᱭᱟ? ᱠᱚᱞᱮᱡᱽ ᱨᱮ ᱟᱫᱚ ᱥᱮ ᱥᱮᱨᱚᱠᱚᱢ ᱜᱟᱭᱤᱰ ᱛᱚ ᱵᱟᱝ ᱦᱩᱭᱩᱜ ᱨᱮᱭᱟ ᱮᱠᱷᱚᱱ ᱪᱟᱞᱟᱜ ᱦᱤᱡᱩᱜᱼᱟᱹᱧ ᱱᱤᱝᱠᱟ. ᱱ ᱠᱤᱪᱷᱩ ᱜᱮ ᱟᱨ ᱪᱮᱫ ᱤᱧ ᱞᱮᱭᱟ ᱡᱚᱠᱷᱚᱱᱼ
ᱠᱮᱞᱟᱥ ᱠᱚᱦᱚᱸ ᱥᱮᱨᱚᱠᱚᱢ ᱫᱚ ᱵᱟᱝ ᱦᱩᱭᱩᱜ ᱜᱮᱭᱟ ᱾ ᱢᱮᱱᱠᱷᱟᱱ ᱡᱚᱠᱷᱚᱱ ᱮᱠᱡᱟᱢ ᱠᱚ ᱛᱤᱭᱳᱜᱣᱟ ᱥᱮ ᱵᱤᱱᱤᱰ ᱠᱚ ᱛᱤᱭᱳᱜᱣᱟ ᱦᱮᱸ ᱩᱱ ᱚᱠᱛᱚ ᱫᱚ ᱠᱟᱹᱴᱤᱡ ᱡᱳᱨ ᱫᱟᱨ ᱢᱟᱱᱮ ᱠᱞᱟᱥ ᱠᱚ ᱟᱹᱰᱤ ᱡᱩᱛ ᱜᱮ ᱦᱩᱭᱩᱜ ᱜᱮᱭᱟ ᱾ ᱟᱨ ᱟᱞᱮ ᱠᱚᱫᱚ ᱜᱚᱢᱠᱮ ᱠᱚ ᱥᱟᱶ ᱦᱚᱸ ᱟᱹᱰᱤ ᱵᱷᱟᱹᱜᱤ ᱫᱤᱱ ᱡᱚᱯᱲᱟᱣ ᱞᱮ ᱛᱟᱦᱮᱱ ᱜᱮᱭᱟ ᱛᱚ ᱚᱱᱟ ᱠᱷᱟᱹᱛᱤᱨ ᱛᱮᱜᱮ ᱜᱚᱡᱠᱮ ᱠᱚ ᱫᱚ ᱚᱱᱟᱠᱚ ᱫᱤᱠ ᱫᱤᱭᱮ ᱠᱟᱹᱴᱤᱡ ᱦᱚᱞᱮᱳ ᱥᱟᱦᱟᱡᱡᱚ ᱠᱚᱜᱮ ᱜᱮᱭᱟᱞᱮ ᱢᱟᱱᱮ ᱪᱮᱜ ᱠᱚ ᱞᱮᱭᱟ ᱥᱟᱦᱟᱡᱡᱚ ᱞᱮᱭᱟᱠᱚ ᱟᱞᱮ ᱫᱚ ᱦᱮᱸ ᱥᱮ
ᱟᱪᱪᱷᱟ ᱟᱪᱪᱷᱟ
ᱟᱨ ᱵᱟᱠᱤ ᱫᱚ ᱡᱟᱦᱟᱸ ᱵᱚᱱᱫᱷᱩ ᱵᱟᱱᱫᱷᱚᱵ ᱠᱚ ᱢᱮᱱᱟᱜ ᱠᱚᱜᱮᱭᱟ ᱟᱰᱰᱟ ᱠᱚ ᱦᱮᱱᱜ ᱜᱮᱭᱟ ᱵᱟᱲᱟᱭ ᱜᱮᱭᱟᱢ ᱛᱚ ᱠᱚᱞᱮᱡᱽ ᱞᱟᱭᱤᱯᱷ ᱪᱮᱫ ᱞᱮᱠᱟ
ᱦᱮᱸ ᱦᱮᱸ ᱟᱫᱚ ᱦᱟᱸᱜ ᱠᱚᱞᱮᱡᱽ ᱢᱟ ᱟᱵᱤᱱ ᱡᱟᱦᱟᱸ ᱵᱮᱱ ᱞᱟᱹᱭ ᱠᱮᱫᱟ ᱚᱱᱟ ᱫᱤᱠᱴᱟ ᱫᱚ ᱢᱟᱱᱮ ᱟᱵᱮᱱ ᱥᱮᱫ ᱫᱚ ᱴᱷᱤᱠ ᱜᱮᱭᱟ ᱠᱤᱱᱛᱩ ᱟᱹᱞᱤᱧ ᱢᱟ ᱡᱟᱦᱟᱸᱴᱟᱜᱼ ᱠᱚᱞᱮᱡᱽ ᱨᱮᱞᱤᱧ ᱯᱟᱲᱦᱟᱜ ᱠᱟᱱᱟ ᱢᱟᱱᱮ ᱚᱞᱚᱜ ᱠᱟᱱᱟᱞᱤᱧ ᱱᱚᱣᱟ ᱠᱚᱞᱮᱡᱽ ᱫᱚ ᱦᱟᱸᱜ ᱱᱚᱝᱠᱟᱱ ᱧᱚᱜ ᱜᱮᱭᱟ ᱡᱮ ᱱᱚᱜᱼᱚᱭ ᱡᱟᱦᱟᱸ ᱰᱮᱞᱤ ᱨᱮᱜᱩᱞᱟᱨ ᱦᱮᱸ ᱨᱮᱜᱩᱞᱟᱨ ᱠᱞᱟᱥ ᱠᱚᱟᱣ ᱛᱟᱵᱤᱱᱟ ᱚᱛᱷᱚᱭᱮᱵ ᱟᱵᱮᱱᱟᱜ ᱥᱮᱵᱷᱮᱱᱴᱤ ᱯᱷᱟᱭᱤᱯ ᱯᱟᱨᱥᱮᱱ ᱮᱴᱮᱱᱰᱮᱱᱥ ᱛᱟᱦᱮᱱ ᱛᱟᱰᱮᱱᱟ ᱵᱟᱠᱷᱟᱱ ᱡᱟᱦᱟᱸ ᱯᱚᱨᱤᱠᱷᱟ ᱦᱩᱭᱩᱜ ᱜᱮᱭᱟ ᱥᱮᱢᱤᱥᱴᱟᱨ ᱥᱤᱥᱴᱮᱢ ᱨᱮᱱᱟᱜ ᱚᱱᱟ ᱦᱳᱭ ᱚᱱᱟ ᱯᱚᱨᱤᱠᱷᱟ ᱨᱮ ᱵᱟᱠᱚ ᱫᱩᱲᱩᱵ ᱡᱚ ᱟᱵᱤᱱᱟ ᱠᱚ ᱟᱨ ᱥᱮ ᱡᱟᱦᱟᱸ ᱵᱟᱭᱨᱮ ᱯᱚᱨᱤᱠᱷᱟ ᱡᱟ ᱥᱮᱢ ᱼᱼ ᱥᱮᱱᱚᱜ ᱦᱩᱭᱩᱜᱼᱟ ᱤᱭᱩᱱᱤᱵᱷᱟᱨᱥᱤᱴᱤ ᱡᱟᱦᱟᱸ ᱠᱚᱞᱮᱡᱽ ᱨᱮ ᱦᱮᱸ ᱯᱚᱨᱤᱠᱠᱷᱟ ᱮᱢ ᱥᱮᱱᱚᱜ ᱦᱩᱭᱩᱜᱼᱟ ᱵᱟᱭ ᱵᱟᱭᱨᱮ ᱨᱮ ᱚᱱᱟ ᱫᱚ ᱢᱟᱱᱮ ᱵᱟᱠᱚ ᱥᱮᱱ ᱦᱚᱪᱚ ᱟᱠᱚ
ᱟᱪᱪᱷᱟ ᱟᱪᱪᱷᱟ ᱟᱵᱮᱱ ᱛᱚ ᱯᱷᱟᱥᱴ ᱨᱮ ᱢᱮᱱᱟᱜ ᱛᱟᱵᱮᱱᱟ ᱵᱟᱝ ᱥᱮ?
ᱦᱳᱭ ᱦᱳᱭ ᱦᱳᱭ
ᱛᱟᱦᱚᱞᱮ ᱜᱚᱝᱠᱮ ᱚᱱᱟ ᱫᱚᱠᱚ ᱞᱟᱹᱭ ᱜᱮᱭᱟᱠᱚ ᱚᱱᱠᱟ ᱫᱚ ᱡᱚᱛᱚ ᱜᱮᱠᱚ ᱞᱟᱹᱭᱟ ᱠᱚ ᱟᱞᱮ ᱦᱚᱸᱠᱚ ᱞᱟᱹᱭ ᱞᱮ ᱞᱟᱹᱭ ᱞᱮᱭᱟ ᱠᱚ ᱦᱮᱸᱥᱮ ᱟᱨ ᱚᱱᱟᱫᱚ ᱯᱷᱟᱥᱴ ᱥᱮᱢᱮᱥᱴᱟᱨ ᱴᱩ ᱤᱭᱟᱫᱩᱠᱩ ᱜᱮᱞᱟᱥ ᱫᱚᱠᱩ ᱧᱮᱞᱟᱫᱟᱠᱚ, ᱵᱩᱡ ᱫᱟᱢ ᱚᱱᱟ ᱯᱷᱟᱥᱴ ᱥᱮᱢᱮᱥᱴᱟᱨ ᱥᱮᱠᱮᱱ ᱥᱮᱢᱮᱥᱴᱟᱨ ᱜᱮ ᱥᱮᱠᱮᱱ ᱛᱷᱟᱰ ᱥᱮᱢᱮᱥᱴᱟᱨ ᱫᱚ ᱵᱟᱠᱚ ᱜᱩ ᱼᱼ ᱛᱳᱭᱟᱠᱚ
ᱦᱮᱸ ᱟᱞᱮᱭᱟᱜ ᱟᱵᱤᱱᱟᱜ ᱢᱟ ᱚᱱᱠᱟ ᱞᱟᱹᱭ ᱠᱟᱫᱟ ᱠᱤᱱᱛᱩ ᱟᱹᱞᱤᱧᱟᱜ ᱱᱚᱝᱠᱟ ᱞᱟᱹᱭ ᱫᱚ ᱵᱟᱝ ᱠᱟᱱᱟ ᱟᱹᱞᱤᱧ ᱫᱚ ᱯᱩᱨᱟᱹ ᱱᱳᱴᱤᱥ ᱠᱚ ᱮᱢ ᱠᱟᱫᱟ ᱠᱚ ᱥᱟᱶᱛᱮ ᱯᱩᱨᱟᱹ ᱮᱫᱚᱢ ᱯᱨᱟᱭ ᱱᱚᱣᱟ ᱫᱚ ᱡᱷᱚᱛᱚ ᱦᱚᱲ ᱜᱮᱠᱚ ᱵᱟᱲᱟᱭᱟ ᱱᱚᱣᱟ ᱠᱚᱞᱮᱡᱽ ᱨᱮᱱᱟᱜ ᱫᱚ ᱵᱤᱥᱚᱭᱴᱟ ᱫᱤᱠ ᱫᱤᱭᱮ ᱡᱮ ᱱᱩᱝ ᱼᱼ ᱠᱟ ᱵᱤᱥᱚᱭ ᱠᱟᱱᱟ ᱦᱮᱸ ᱡᱮ ᱱᱚᱰᱮ ᱥᱮᱵᱷᱮᱱᱴᱤ ᱯᱷᱟᱭᱤᱯ ᱯᱟᱨᱥᱮᱱ ᱮᱴᱮᱱᱰᱮᱱᱥ ᱛᱟᱦᱮᱱ ᱜᱮ ᱦᱩᱭᱩᱜᱼᱟ ᱨᱮᱜᱩᱞᱟᱨ ᱠᱞᱟᱥ ᱫᱚ ᱚᱱᱠᱟ ᱫᱚ ᱟᱵᱮᱱ ᱫᱚ ᱠᱚᱨᱟᱣ ᱴᱷᱤᱠ ᱜᱤ ᱦᱩᱭᱩᱜ ᱛᱟᱵᱤᱱᱟ ᱵᱟᱠᱷᱟᱱ ᱫᱚ ᱟᱹᱵᱤᱱ ᱫᱚ ᱚᱱᱠᱟ ᱯᱚᱨᱤᱠᱠᱷᱟ ᱠᱚᱨᱮ ᱵᱟᱠᱚ ᱫᱩᱵᱪᱚᱣᱟᱵᱮᱱᱟ ᱦᱳᱭ ᱦᱳᱭ ᱚᱱᱟ ᱥᱤᱥᱴᱮᱢ ᱴᱟᱜ ᱦᱩᱸ ᱾ ᱛᱟᱦᱚᱞᱮ ᱟᱹᱵᱤᱱ ᱫᱚ ᱪᱮᱫᱠᱟ ᱵᱤᱱ ᱵᱩᱡ ᱠᱮᱫᱟ ᱱᱚᱣᱟ ᱢᱟᱱᱮ ᱠᱚᱞᱮᱡᱽᱴᱟᱜ ᱠᱚᱢᱯᱞᱤᱴ ᱜᱮ ᱵᱷᱟᱞᱮᱜᱼᱟ ᱥᱮ ᱠᱚᱞᱮᱡᱽ ᱫᱚ ᱵᱟᱝ ᱠᱚᱢᱯᱞᱤᱴ ᱠᱟᱛᱮ ᱡᱮᱳᱱᱳ ᱠᱟᱹᱢᱤᱼ ᱠᱟᱹᱢᱤ ᱠᱚᱞᱟᱝ ᱧᱮᱞᱟ ᱚᱱᱟᱜᱮ ᱵᱷᱟᱞᱮ ᱛᱟᱵᱮᱱᱟ ᱾ ᱢᱟᱱᱮ ᱚᱠᱟᱴᱟᱜ ᱵᱮ ᱢᱚᱱᱮᱭᱟ ᱡᱮ ᱱᱚᱣᱟᱴᱟᱜ ᱜᱮ ᱵᱮᱥᱴ ᱠᱚᱜᱼᱟ ᱡᱩᱫᱤ ᱟᱹᱞᱤᱧ ᱡᱩᱫᱤ ᱩᱱᱞᱤᱧ ᱰᱤᱥᱟᱭᱤᱰ ᱠᱮᱭᱟ?
ᱦᱮᱸ ᱟᱫᱚ ᱟᱹᱞᱤᱧᱞᱤᱧ ᱢᱮᱱᱟ ᱛᱚ ᱠᱚᱞᱮᱡᱽ ᱯᱮ ᱠᱚᱢᱯᱞᱤᱴ ᱠᱟᱛᱮ ᱤ ᱚᱱᱟ ᱥᱚᱥᱚᱛᱟ ᱠᱚ ᱦᱳᱭ ᱮᱴᱟᱜ ᱠᱟᱹᱢᱤ ᱠᱚᱦᱚᱸ ᱧᱮᱞ ᱫᱚ ᱫᱚᱨᱠᱟᱨ ᱜᱮᱭᱟ ᱟᱨ ᱮᱠᱷᱚᱱ ᱫᱚ ᱠᱚᱞᱮᱡᱽ ᱠᱚᱨᱟᱣ ᱦᱚᱸ ᱢᱤᱫᱴᱟᱹ ᱫᱚᱨᱠᱟᱨ ᱫᱚ ᱫᱚᱨᱠᱟᱨ ᱫᱟᱲᱤᱭᱟᱜ ᱟᱧ ᱱᱤᱛᱚᱜ ᱫᱚ ᱵᱟᱭᱡᱟ ᱥᱮ ᱮᱭᱪᱮᱥ ᱥᱩᱫᱩ ᱢᱟᱛᱨᱚ ᱮᱭ ᱮᱤᱪ ᱮᱥ ᱯᱟᱥ ᱠᱟᱛᱮᱜ ᱫᱚ ᱠᱚᱱᱚ ᱪᱟᱹᱠᱨᱤ ᱧᱟᱢ ᱚᱱᱠᱟᱱ ᱢᱟᱱᱮ ᱧᱟᱢ ᱫᱚ ᱧᱟᱢᱚᱜ ᱜᱮᱭᱟ ᱦᱮᱸᱥᱮ ᱾ ᱠᱤᱱᱛᱩ ᱜᱨᱮᱡᱩᱭᱮᱥᱮᱱ ᱡᱩᱫᱤᱢ ᱠᱚᱨᱟᱣᱟ ᱛᱚ ᱚᱱᱟᱨᱮ ᱟᱨᱚ ᱵᱮᱥᱤ ᱰᱟᱦᱟᱨ ᱠᱷᱩᱞᱟᱹᱜ-ᱟ ᱪᱟᱹᱠᱨᱤ ᱧᱟᱢ ᱦᱳᱭᱳᱜ ᱟ
ᱵᱩᱡ ᱡᱟᱱ ᱛᱚ ᱢᱟᱱᱮ ᱡᱮᱢᱚᱱ ᱮᱭᱪᱮᱥ ᱯᱟᱥ ᱛᱮᱡᱮᱴ ᱴᱩᱵᱩ ᱰᱟᱦᱟᱨ ᱛᱟᱦᱮᱸᱱᱟ ᱥᱮ ᱵᱷᱩᱵᱤᱥᱚᱛ ᱨᱮᱥᱮ ᱮᱴᱟᱜ ᱥᱮᱫ ᱪᱟᱞᱟᱜ ᱨᱮᱭᱟᱜ ᱛᱚ ᱤᱧᱫᱩᱧ ᱢᱚᱱᱮ ᱡᱚᱭᱥᱚᱝ ᱡᱩᱤᱢ ᱠᱚᱨᱟᱣ ᱠᱷᱟᱡ ᱚᱱᱟᱨᱮ ᱟᱨᱚ ᱵᱮᱥᱤ ᱰᱟᱦᱟᱨ ᱟᱨᱞᱚᱢ ᱧᱟᱢ ᱫᱟᱲᱮᱭᱟᱜᱼᱟ
ᱦᱩᱸ ᱟᱫᱚ ᱮᱭᱪ ᱮᱥ ᱯᱟᱥ ᱵᱚᱞᱛᱮ ᱪᱤᱫᱠᱟ ᱦᱮᱸ ᱮᱭᱪ ᱮᱥ ᱯᱟᱥ ᱫᱚ ᱞᱤᱭᱟ ᱵᱮᱱ ᱜᱮᱫᱚᱞᱮ ᱮᱭᱪᱮᱥ ᱯᱟᱞ ᱞᱮᱠᱷᱟᱱ ᱫᱚ ᱟᱵᱮᱱ ᱫᱚ ᱵᱮᱥᱤ ᱨᱮᱠᱟ ᱫᱚ ᱢᱟᱱᱮ ᱪᱟᱹᱠᱨᱤ ᱠᱚ ᱧᱟᱢ ᱨᱮᱱᱟᱜ ᱥᱚᱢᱵᱷᱚᱵᱚᱱᱟ ᱢᱮᱱᱟᱜ ᱛᱟᱵᱤᱱᱟ ᱠᱳᱥ ᱠᱚᱨᱟᱣ ᱟᱵᱚ ᱱᱚᱝᱠᱟ ᱢᱤᱰᱤᱞ ᱠᱞᱟᱥ ᱠᱩᱞᱤ ᱜᱮ ᱫᱚ ᱱᱚᱣᱟᱜ ᱜᱮ ᱵᱮᱥᱴ ᱛᱟᱵᱚᱱᱟ ᱦᱮᱸ ᱦᱮᱸ ᱟᱫᱚ ᱟᱵᱤᱱ ᱪᱮᱫ ᱵᱮᱱ ᱞᱟᱹᱭᱮᱫ ᱛᱟ ᱟᱫᱚ ᱞᱟᱹᱭ ᱢᱟᱲᱟᱝ ᱵᱤᱱ
ᱟᱪᱪᱷᱟ ᱟᱨ ᱫᱚ ᱟᱞᱤᱧᱟᱜ ᱫᱚ ᱥᱮᱨᱚᱠᱚᱢ ᱫᱚ ᱟᱹᱞᱤᱧ ᱪᱮᱫ ᱤᱧ ᱞᱟᱹᱭᱟ ᱟᱞᱤᱧ ᱫᱚ ᱜᱚᱝᱠᱮ ᱱᱟᱛᱮ ᱵᱤᱭᱮᱥ ᱥᱮᱜ ᱨᱮᱭᱟᱜ ᱠᱟᱹᱴᱤᱡ ᱪᱟ ᱨᱮᱱᱟᱜ ᱠᱟᱛᱷᱟᱭᱟ ᱦᱮᱸᱥᱮ ᱛᱚ ᱚᱱᱟ ᱠᱷᱟᱛᱤᱨ ᱛᱮᱜᱮ ᱱᱚᱣᱟ ᱜᱨᱮᱡᱩᱭᱮᱥᱟᱱ ᱛᱚ ᱟᱹᱞᱤᱧ ᱫᱚᱞᱤᱧ ᱞᱟᱹᱭᱟ ᱡᱮ ᱞᱟᱹᱠᱛᱤ ᱫᱚ ᱞᱟᱹᱠᱛᱤ ᱜᱮᱭᱟ ᱟᱫᱚ ᱟᱹᱞᱤᱧ ᱵᱚᱠᱠᱷᱮ ᱫᱚ ᱞᱟᱠ ᱛᱤ ᱛᱚ ᱱᱟ ᱛᱚ ᱟᱹᱞᱤᱧ ᱦᱚᱸᱱᱤᱭᱟᱹ ᱠᱚᱨᱟᱣ ᱜᱮᱞᱤᱧ ᱞᱟᱹᱭ ᱫᱟ ᱡᱮ ᱜᱤᱨᱤᱭᱮᱥᱚᱱ ᱫᱚ ᱫᱚᱨᱠᱟᱨ ᱜᱮᱭᱟ ᱟᱵᱟᱨ ᱡᱟᱦᱟᱸᱭ ᱢᱟᱥᱴᱟᱨ ᱠᱚᱠᱚ ᱯᱟᱲᱟᱣ ᱠᱚᱣᱟ ᱦᱮᱸᱥᱮᱸ ᱩᱱᱠᱩ ᱠᱚᱢᱟ ᱟᱨᱦᱚᱸ ᱚᱱᱟ ᱠᱚᱫᱚ ᱫᱚᱨᱠᱟᱨ ᱠᱟᱱ ᱜᱮᱭᱟ ᱡᱟᱦᱟᱸᱟᱭ ᱱᱮᱴ ᱥᱮᱴ ᱠᱚᱣᱟᱞᱤᱯᱷᱟᱭ ᱠᱟᱛᱮ ᱡᱟ ᱴᱤᱪᱟᱨ ᱯᱨᱚᱯᱮᱨᱥᱟᱨ ᱠᱚ ᱪᱟᱞᱟᱜ ᱟᱠᱚ ᱥᱮᱸ ᱱᱮᱴ ᱱᱮᱴ ᱥᱮᱴ ᱠᱳᱣᱟᱞᱤᱯᱷᱟᱭ ᱠᱟᱛᱮ ᱯᱨᱚᱯᱷᱮᱥᱟᱨ ᱮᱭᱥᱮᱝ ᱯᱨᱚᱯᱷᱮᱥᱟᱨ ᱦᱩᱭᱩᱜ ᱢᱟ ᱦᱮᱸ ᱛᱚ ᱩᱱᱠᱩ ᱛᱮ ᱚᱱᱟ ᱠᱚᱫᱚ ᱫᱚᱨᱠᱟᱨ ᱜᱮᱭᱟ ᱥᱮ ᱟᱨ ᱡᱟᱦᱟᱸᱭ ᱱᱚᱝᱠᱟ ᱢᱮᱱᱟᱜ ᱮᱭᱪᱮᱥ ᱯᱟᱥ ᱟᱛᱮᱫ ᱠᱚᱱᱚ ᱴᱮᱠᱱᱤᱥᱤᱟᱭ ᱞᱟᱭᱤᱱ ᱛᱮ ᱪᱟᱞᱟᱣ ᱱᱟ ᱠᱚᱥᱮ ᱟᱭᱴᱤ ᱠᱚᱨᱟᱣ ᱠᱟᱛᱮ ᱟᱨᱟᱢ ᱥᱮ ᱚᱱᱟ ᱢᱤᱫ ᱴᱤᱡ ᱡᱚᱵ ᱠᱩᱥᱤ ᱠᱚ ᱫᱟᱲ ᱮᱢᱚᱱ ᱫᱷᱟᱨᱚᱱᱟ ᱡᱮ ᱮᱠᱢᱟᱛᱨᱚ ᱜᱨᱤᱡᱮᱥᱚᱱ ᱱᱮᱢ ᱠᱚᱨᱟᱣ ᱞᱮᱠᱷᱟᱡ ᱡᱮ ᱡᱚᱵ ᱧᱟᱢᱚᱜ-ᱟ ᱱᱚᱝᱠᱟᱱ ᱠᱟᱛᱷᱟ ᱫᱚ ᱵᱟᱝ ᱠᱟᱱᱟ ᱦᱮᱸᱥᱮ ᱱᱚᱝᱠᱟ ᱦᱚᱸ ᱚᱱᱟ ᱮᱭᱪᱮᱥ ᱯᱟᱥ ᱠᱮᱫᱟ ᱚᱠᱚᱭ ᱱᱚᱣᱟ ᱴᱮᱠᱱᱮᱥᱤᱭᱟᱱ ᱞᱟᱭᱱ ᱨᱮ ᱪᱟᱞᱟᱜ-ᱟᱭ ᱱᱟᱜ ᱩᱱᱤᱫᱚ ᱟᱭᱴᱤ ᱟᱭ ᱠᱚᱨᱟᱣ ᱠᱟᱛᱮ ᱦᱚᱭᱛᱳ ᱞᱮᱹᱞ ᱨᱮᱚᱢ ᱫᱩ ᱯᱚᱨᱤᱠᱠᱷᱟ ᱥᱩᱡᱳᱜᱮᱢ ᱧᱟᱢᱟ ᱚᱱᱟ ᱴᱮᱠᱱᱤᱥᱤᱟᱭ ᱪᱟᱞᱟᱣ ᱫᱟᱲᱮᱭᱟᱜ-ᱟ ᱱᱚᱝᱠᱟᱱ ᱵᱮᱯᱟᱨ ᱢᱮᱱᱟᱜ ᱟᱠᱟᱫᱟ ᱮᱵᱟᱨ ᱟᱢᱟᱜ ᱠᱟᱹᱴᱤᱡ ᱞᱟᱹᱭ ᱛᱟᱢ ᱱᱚᱣᱟ ᱠᱚ ᱤᱫᱤ ᱠᱮᱛᱮᱜ ᱚᱠᱟᱴᱟᱜ ᱵᱮᱥᱴ ᱦᱩᱭᱩᱜ ᱠᱟᱱ ᱛᱟᱢᱟ ᱦᱮᱸ ᱚᱠᱟᱴᱟᱜ ᱵᱮᱥ
ᱟᱨ ᱦᱮᱸ ᱦᱮᱸ ᱞᱟᱹᱭ ᱞᱟᱹᱜᱤᱫᱟᱞᱮ ᱧᱮᱞ ᱵᱮᱱ ᱟᱵᱚ ᱱᱚᱣᱟ ᱡᱟᱦᱟᱸ ᱥᱟᱱᱛᱟᱲ ᱥᱚᱢᱟᱡᱽ ᱨᱮᱱ ᱡᱟᱦᱟᱸ ᱜᱤᱫᱽᱨᱟᱹ ᱠᱚ ᱧᱮᱞ ᱢᱮ ᱵᱮᱥᱤ ᱮᱠᱴᱟ ᱫᱚ ᱩᱱᱠᱩ ᱫᱚ ᱢᱮᱱᱤ ᱠᱞᱟᱥ ᱠᱷᱚᱱᱟᱜ ᱫᱚ ᱵᱤᱞᱚᱝ ᱜᱮᱭᱟ ᱟᱨ ᱱᱚᱝᱠᱟ ᱦᱤᱥᱟᱹᱯ ᱛᱮᱫᱚ ᱡᱟᱦᱟᱸ ᱵᱤᱱ ᱞᱟᱹᱭ ᱠᱮᱫᱟ ᱜᱮᱡᱤᱭᱮᱥᱮᱱ ᱠᱚᱢᱯᱞᱤᱴ ᱵᱷᱟᱞᱮᱭᱟ ᱥᱮ ᱟ ᱱᱚᱣᱟ ᱡᱟᱦᱟᱸ ᱴᱩᱭᱮᱞᱵᱷ ᱯᱟᱥᱚᱜ-ᱟ ᱡᱮ ᱠᱚᱱᱚ ᱡᱟᱭᱜᱟ ᱪᱟᱠᱨᱤ ᱠᱚ ᱧᱟᱢᱟᱧ ᱧᱮᱞ ᱵᱟᱲᱟ ᱥᱮ ᱱᱚᱝᱠᱟ ᱠᱟᱹᱢᱤ ᱵᱟᱲᱟ ᱵᱟᱭᱨᱮ ᱥᱮᱜ ᱥᱮᱱᱚᱜ ᱦᱮᱸ ᱥᱮ ᱵᱟᱝ ᱵᱟᱝ ᱱᱚᱣᱟ ᱵᱷᱟᱞᱮᱭᱟ ᱠᱤᱱᱛᱩ ᱟᱞᱤᱧᱟᱜ ᱞᱟᱹᱭ ᱛᱮᱫᱚ ᱱᱚᱣᱟ ᱱᱚᱣᱟ ᱫᱚ ᱟᱵᱮᱱ ᱴᱷᱮᱱ ᱜᱮ ᱰᱤᱯᱮᱱᱰᱟᱭ ᱟᱵᱮᱱ ᱡᱩᱫᱤ ᱵᱮᱱ ᱢᱚᱱᱮᱭᱟ ᱡᱮ ᱦᱮᱸ ᱟᱹᱞᱤᱧᱟᱜ ᱚᱲᱟᱜ ᱨᱮᱱᱟᱜ ᱯᱚᱨᱤᱥᱛᱷᱤᱛᱤ ᱠᱟᱹᱴᱤᱡ ᱠᱷᱟᱨᱟᱯ ᱧᱚᱜ ᱜᱮᱭᱟ ᱥᱮ ᱠᱷᱟᱨᱟᱯ ᱵᱚᱞᱛᱮ ᱫᱚ ᱪᱮᱜᱠᱟ ᱝᱠᱟ ᱯᱚᱭᱥᱟ ᱟᱭᱩᱵᱟᱵᱟ ᱵᱟᱹᱠᱤᱱ ᱮᱢ ᱫᱟᱲᱮᱭᱟᱜ ᱠᱟᱱᱟ ᱛᱦᱟᱞᱮ ᱫᱚ ᱛᱚᱜ ᱫᱚ ᱤᱧᱜᱮ ᱧᱮᱞ ᱦᱩᱭᱩᱜ ᱛᱟᱹᱞᱤᱧᱟ ᱥᱮ ᱵᱟᱝ ᱟᱹᱞᱤᱧ ᱜᱮ ᱧᱮᱞ ᱦᱩᱭᱩᱜ ᱛᱟᱹᱞᱤᱧᱟ ᱚᱱᱟ ᱦᱤᱥᱟᱹᱵ ᱛᱮᱠᱷᱟᱱ ᱫᱚ ᱟᱵᱮᱱ ᱫᱚ ᱦᱮᱸ ᱤᱧ ᱫᱚ ᱱᱚᱣᱟ ᱜᱮ ᱨᱤᱠᱚᱢᱮᱱᱴ ᱟᱹᱧ ᱡᱮ ᱟᱵᱮᱱ ᱫᱚ ᱠᱚᱞᱮᱡᱽ ᱫᱚ ᱵᱟᱝ ᱴᱩᱭᱮᱞ ᱡᱟᱦᱟᱸ ᱛᱤᱱᱟᱹᱜ ᱵᱮᱱ ᱤᱭᱟᱹ ᱠᱟᱜ ᱨᱮᱦᱚᱸ ᱟᱨ ᱴᱩᱭᱮᱞ ᱯᱟᱥ ᱨᱮᱦᱚᱸ ᱟᱵᱮᱱ ᱡᱮᱠᱚᱱᱚ ᱠᱟᱹᱢᱤ ᱧᱮᱞ ᱵᱮᱱ ᱟᱨ ᱠᱟᱹᱢᱤ ᱥᱮᱱᱚᱜ ᱵᱮᱱ ᱵᱟᱭᱨᱮ ᱠᱟᱹᱢᱤ ᱠᱚ ᱟᱨ ᱚ ᱚᱱᱟ ᱯᱟᱦᱴᱟᱥᱮᱫᱟᱜ ᱟᱵᱮᱱ ᱡᱩᱫᱤ ᱵᱮᱮᱱ ᱫᱟᱲᱮᱭᱟᱜ ᱠᱷᱟᱱ ᱡᱮᱠ ᱠᱚᱱᱚ ᱯᱳᱥᱱᱳ ᱛᱮᱭᱟᱨᱮᱱ ᱠᱟᱨᱚᱱ